ᱦᱮᱞᱳ ᱟᱸᱡᱚᱢᱮᱜ-ᱟ ᱵᱤᱱ?
ᱦᱮᱸ ᱜᱚᱢᱠᱮ ᱞᱟᱹᱭ ᱫᱟᱞᱤᱧ ᱟᱸᱡᱚᱢ ᱛᱤᱭᱩᱜ ᱠᱟᱫᱟ ᱵᱤᱱ? ᱵᱷᱟᱹᱜᱤ ᱪᱟᱴ
ᱦᱚᱸ ᱦᱚᱸ ᱟᱸᱡᱚᱢᱮᱜ-ᱟ ᱞᱤᱧ ᱟᱸᱡᱚ ᱫᱚ,
ᱟᱪᱪᱷᱟ, ᱴᱷᱤᱠ ᱜᱮᱭᱟ ᱜᱚᱢᱠᱮ ᱡᱚᱦᱟᱨ ᱜᱮ᱾
ᱦᱳᱭ ᱡᱚᱦᱟᱨ ᱜᱮ, ᱛᱟᱦᱚᱞᱮ ᱦᱟᱸᱜ ᱪᱮᱫ ᱠᱚ ᱵᱤᱱ ᱠᱟᱹᱢᱤ ᱵᱟᱲᱟᱭᱮᱫᱟ ᱚᱲᱟᱜ ᱠᱚᱨᱮ ᱫᱚ?
ᱟᱨ ᱱᱤᱛᱳᱜ ᱫᱚ ᱮᱱᱠᱷᱟᱱ ᱠᱟᱹᱢᱤ ᱢᱟ ᱵᱟᱹᱱᱩᱜ ᱟᱠᱟᱜ-ᱟ ᱾ ᱱᱤᱛᱳᱜ ᱢᱟ ᱚᱲᱟᱜ ᱨᱮ ᱜᱮ ᱢᱮᱱᱟᱜ ᱟᱠᱟᱫ ᱞᱤᱧᱟ᱾
ᱟᱪᱪᱷᱟ,
ᱢᱟᱱᱮ ᱮᱢᱚᱱ ᱫᱤᱠ ᱫᱤᱭᱮ ᱢᱟᱱᱮ ᱵᱤᱡᱽᱱᱮᱥ ᱥᱮᱫ ᱠᱟᱹᱴᱤᱡ ᱞᱤᱧ ᱪᱮᱥᱴᱟᱜ ᱠᱟᱱᱟ ᱟᱨᱠᱤ ᱡᱟᱦᱟᱸ ᱠᱚ ᱢᱟᱱᱮ ᱮᱢᱤ ᱯᱚᱥᱩ ᱯᱟᱞᱚᱱ ᱫᱤᱠ ᱫᱤᱭᱮ ᱚᱱᱠᱟᱱᱟᱜ ᱵᱤᱡᱽᱱᱮᱥ ᱞᱮᱠᱟ ᱛᱮᱞᱤᱧ ᱪᱮᱥᱴᱟᱜ-ᱟ ᱠᱟᱱᱟ ᱟᱹᱞᱤᱧ ᱦᱚᱸ ᱠᱟᱹᱢᱤ ᱠᱚᱢᱟ᱾
ᱮᱠᱫᱚᱢ ᱮᱠᱫᱚᱢ, ᱱᱤᱛᱚᱜ ᱫᱚ ᱦᱟᱸᱜ ᱟᱹᱞᱤᱧ ᱫᱩᱞᱤᱧ ᱞᱟᱹᱭᱟ ᱥᱟᱵ ᱠᱟᱜ ᱢᱮ ᱟᱹᱰᱤ ᱨᱚᱠᱚᱢ ᱟᱵᱚᱣᱟᱜ ᱨᱟᱥᱛᱟ ᱢᱮᱱᱟᱜ ᱛᱟᱵᱚᱱᱟ᱾ ᱚᱞ ᱯᱟᱲᱦᱟᱣ ᱠᱟᱛᱮ ᱡᱩᱫᱤ ᱪᱟᱹᱠᱨᱤ ᱠᱚ ᱵᱟᱵᱚᱱ ᱧᱟᱢᱟ ᱢᱮᱱᱠᱷᱟᱱ ᱟᱹᱰᱤ ᱟᱹᱰᱤ ᱜᱟᱱᱤᱡ, ᱛᱚᱛᱟ ᱦᱟᱸᱜ ᱢᱮᱱᱟᱜ ᱛᱟᱵᱚᱱᱟ ᱡᱮᱭᱥᱮ ᱠᱤ ᱧᱮᱞ ᱞᱮᱠᱷᱟᱱ ᱪᱟᱥᱼᱵᱟᱥ ᱢᱟ ᱢᱮᱱᱟᱜ-ᱜᱮ᱾ ᱥᱟᱸᱣᱛᱮ ᱚᱱᱟ ᱩᱛᱩ ᱯᱟᱞᱚᱱ ᱨᱮᱱᱟᱜ ᱜᱚᱝᱠᱮ ᱠᱟᱹᱴᱤᱡ ᱟᱣᱟᱡᱽ ᱠᱚ ᱦᱤᱡᱩᱜ ᱠᱟᱱ ᱛᱟᱵᱤᱱᱟ᱾
ᱱᱤᱛᱚᱜ ᱢᱟ ᱴᱷᱤᱠ ᱜᱮᱭᱟ᱾
ᱦᱚᱸ ᱦᱚᱸ ᱱᱤᱛᱚᱜ ᱫᱚ ᱴᱷᱤᱠ ᱜᱮᱭᱟ, ᱟᱫᱚ ᱦᱟᱸᱜ ᱱᱚᱝᱠᱟ ᱡᱩᱫᱤ ᱟᱵᱮᱱ ᱵᱮᱱ ᱪᱟᱥ ᱠᱚᱣᱟ ᱰᱟᱹᱝᱨᱤ ᱠᱚᱵᱮᱱ ᱪᱟᱥ ᱠᱚᱣᱟ ᱢᱮᱨᱚᱢ ᱠᱚ, ᱥᱩᱠᱨᱤ ᱠᱚ ᱡᱟᱹᱥᱛᱤ ᱠᱟᱭᱛᱮ ᱧᱮᱞ ᱞᱮᱠᱷᱟᱱ ᱥᱩᱠᱨᱤ ᱠᱚ ᱦᱟᱸᱜ ᱟᱞᱮ ᱥᱮᱱ ᱫᱚ ᱡᱟᱹᱥᱛᱤ ᱞᱮ ᱪᱟᱥ ᱠᱚᱣᱟ᱾ ᱟᱹᱰᱤᱜᱟᱱ ᱠᱟᱹᱣᱰᱤ ᱞᱮ ᱟᱨᱡᱟᱣ ᱫᱟᱲᱮᱭᱟᱜ-ᱟ ᱥᱩᱠᱨᱤ ᱪᱟᱥ ᱨᱮᱫᱚ ᱢᱮᱱᱠᱷᱟᱱ ᱩᱱᱠᱩᱼᱼ ᱦᱩᱰᱤᱧ ᱦᱩᱰᱤᱧ ᱧᱚᱜ ᱵᱩᱥᱟᱹᱜ ᱜᱮ ᱩᱱᱠᱩ ᱪᱟᱨ ᱦᱟᱡᱟᱨ ᱯᱟᱸᱪ ᱦᱟᱡᱟᱨ ᱚᱱᱠᱟ ᱜᱟᱱ ᱠᱚ ᱫᱟᱢᱚᱜ ᱟᱠᱚ ᱦᱟᱸᱜ᱾
ᱦᱟᱸ
ᱦᱟᱸ ᱩᱱᱠᱩ ᱜᱮ ᱦᱟᱸᱜ ᱚᱱᱟ ᱠᱷᱟᱹᱛᱤᱨ ᱜᱮ ᱦᱟᱸᱜ ᱡᱟᱹᱥᱛᱤ ᱪᱟᱥ ᱦᱩᱭᱩᱜ ᱜᱮᱭᱟ ᱟᱞᱮ ᱥᱮᱫ ᱫᱚ ᱟᱯᱮ ᱥᱮᱫ ᱫᱚᱯᱮ ᱪᱟᱥ ᱠᱚᱜᱮᱭᱟ ᱥᱮ ᱵᱟᱝ ᱱᱚᱝᱠᱟᱱ ᱥᱩᱠᱨᱤ ᱠᱚᱫᱚ?
ᱟᱪᱪᱷᱟ ᱜᱚᱝᱠᱮ ᱨᱚᱲ ᱴᱟᱜ ᱠᱟᱹᱴᱤᱡ ᱰᱤᱥᱴᱟᱵᱚᱜ ᱠᱟᱱ ᱛᱟᱵᱤᱱᱟ᱾ ᱠᱟᱹᱴᱤᱡ ᱵᱷᱤᱛᱤᱨ ᱧᱚᱜ ᱨᱮ ᱥᱟᱰᱮᱜ ᱠᱟᱱᱟ ᱟᱨᱠᱤ᱾
ᱱᱤᱛᱚᱜ ᱵᱤᱱ ᱟᱸᱡᱚᱢ ᱮᱫᱟ ᱜᱚᱝᱠᱮ?
ᱦᱮᱸ ᱱᱤᱛᱚᱜ ᱢᱟ ᱴᱷᱤᱠ ᱜᱮᱭᱟ᱾
ᱚᱱᱟᱜᱮ ᱧᱮᱞᱚᱜ ᱠᱟᱱᱟ ᱡᱮᱼᱼ ᱥᱩᱠᱨᱤ ᱠᱚ ᱪᱟᱥ ᱞᱮᱠᱷᱟᱱ ᱫᱚ ᱦᱟᱸᱜ ᱟᱞᱮ ᱥᱮᱱ ᱫᱚ ᱟᱹᱰᱤᱜᱟᱱᱼᱼ ᱠᱟᱣᱰᱤ ᱦᱟᱸᱜ ᱞᱮ ᱟᱨᱡᱟᱣ ᱫᱟᱲᱮᱭᱟᱜ-ᱟ᱾ ᱟᱸ ᱢᱟᱱᱮ ᱦᱚᱭ᱾
ᱛᱟᱦᱚᱞᱮᱼᱼ ᱡᱮᱨᱚᱠᱚᱢ ᱵᱤᱱ ᱞᱟᱹᱭᱫᱟ ᱟᱯᱮ ᱥᱮᱫ ᱢᱟ ᱥᱩᱠᱨᱤ ᱠᱟᱹᱴᱤᱡ ᱡᱟᱹᱥᱛᱤ ᱜᱮᱯᱮ ᱪᱟᱥᱮᱫ ᱠᱚᱣᱟᱼᱼ ᱢᱟᱱᱮ ᱪᱮᱫ ᱞᱮᱠᱟ, ᱢᱟᱱᱮ ᱟᱵᱚᱼᱼ ᱯᱟᱹᱭᱠᱟᱹᱨᱤ ᱢᱟᱱᱮ ᱢᱮᱴᱟᱝ ᱢᱤᱫᱴᱟᱝ ᱦᱚᱲ ᱠᱚ ᱪᱟᱜ-ᱟ ᱥᱮ ᱢᱮᱫᱴᱟᱝ ᱢᱮᱫᱴᱟᱝ ᱯᱮ ᱟᱠᱷᱨᱤᱧᱮᱫ ᱠᱚᱣᱟ? ᱥᱮ ᱢᱟᱱᱮ ᱢᱤᱫ ᱥᱟᱶ ᱛᱮᱜᱮᱯᱮ ᱟᱹᱠᱷᱨᱤᱧ ᱠᱟ
ᱵᱟᱝᱜᱮ᱾ ᱟᱞᱮ ᱫᱚ ᱦᱟᱸᱜ ᱱᱚᱝᱠᱟ ᱦᱟᱸᱜ ᱯᱟᱹᱭᱠᱟᱹᱨᱤ ᱫᱚ ᱦᱟᱸᱜ ᱵᱟᱝᱞᱮ ᱮᱢᱟ ᱠᱚ ᱜᱮᱭᱟ, ᱱᱚᱝᱠᱟ ᱟᱵᱚ ᱱᱚᱣᱟ ᱠᱚᱨᱮᱱᱼᱼ ᱯᱟᱵᱽᱞᱤᱠ ᱠᱚᱥᱮ ᱟᱹᱛᱩ ᱚᱲᱟᱜ ᱠᱚᱨᱮᱱ ᱥᱮ ᱡᱟᱦᱟᱸᱭ ᱜᱮ ᱱᱚᱝᱠᱟᱱ ᱫᱤᱥᱚᱢ ᱦᱚᱲ ᱠᱚᱠᱚ ᱦᱤᱡᱩᱜ-ᱟᱠᱚ ᱱᱚᱝᱠᱟ ᱦᱟᱸᱜ ᱢᱟᱱᱮ ᱥᱩᱠᱨᱤᱴᱟᱜ ᱠᱚ ᱵᱷᱟᱹᱜᱮᱭᱟ ᱡᱮᱞᱮᱧ ᱡᱮᱞᱮᱧ ᱧᱚᱜ ᱜᱮᱭᱟᱼᱼ ᱠᱚ ᱱᱩᱠᱩᱴᱟᱜ ᱫᱚ ᱦᱟᱸᱜ ᱚᱱᱟ ᱠᱷᱟᱹᱛᱤᱨ ᱛᱮᱻ ᱫᱚᱢᱮ ᱢᱟᱱᱮᱼᱼ ᱢᱟᱱᱮ ᱦᱩᱰᱤᱧ ᱧᱚᱜ ᱵᱩᱥᱟᱹᱜ ᱨᱮᱜᱮ ᱠᱚ ᱦᱟᱸᱜ ᱠᱚ ᱵᱟᱭᱱᱟ ᱪᱟᱵᱟ ᱠᱟ-ᱠᱚᱣᱟ ᱠᱚ ᱡᱚ ᱛᱚᱠᱚ ᱦᱟᱛᱟᱣ ᱨᱮᱰᱤ ᱠᱟᱠᱚᱣᱟ-ᱠᱚ ᱥᱮ ᱠᱚ ᱯᱚᱭᱥᱟ ᱠᱚᱦᱚᱸ ᱠᱤᱪᱷᱩ ᱠᱤᱪᱷᱩ ᱫᱚᱠᱚ ᱮᱢ ᱨᱮᱰᱤ ᱠᱟᱜ-ᱟ᱾ ᱢᱟᱱᱮ ᱟᱹᱣᱨᱤ ᱡᱚᱢ ᱥᱮᱬᱟ ᱨᱮᱜᱮ ᱦᱟᱸᱜ, ᱡᱚᱠᱷᱚᱱ ᱜᱮᱠᱚ ᱵᱩᱥᱟᱹᱜ ᱮᱱᱟ ᱦᱟᱸᱜᱼᱼ ᱛᱚᱠᱷᱚᱱ ᱜᱮ ᱟᱫᱚ ᱦᱟᱸᱜ ᱛᱚᱠᱷᱚᱱ ᱫᱚᱛᱚ ᱞᱟᱹᱭ ᱵᱟᱭ ᱜᱟᱱᱚᱜᱼᱟ ᱡᱮ ᱜᱚᱡ ᱦᱚᱸᱠᱚ ᱜᱚᱡ ᱫᱟᱲᱮᱭᱟᱜᱼᱟ, ᱚᱱᱟ ᱠᱷᱟᱹᱛᱤᱨ ᱛᱮ ᱦᱟᱸᱜ ᱢᱮᱛᱟ ᱦᱟᱠᱚᱣᱟᱞᱮ ᱡᱮ ᱩᱱᱟᱹᱜ ᱦᱚᱸ ᱨᱤᱠᱥ ᱫᱚ ᱵᱟᱞᱮ ᱦᱟᱛᱟᱣ ᱫᱟᱲᱮᱭᱟᱜᱼᱟ ᱟᱞᱮ ᱫᱚ ᱡᱮ
ᱦᱮᱸ ᱟᱪᱪᱷᱟ ᱜᱚᱝᱠᱮ ᱨᱟᱲ ᱴᱟᱜ ᱠᱟᱹᱴᱤᱡ ᱰᱤᱥᱴᱟᱵᱽ ᱱᱟ ᱧᱚᱨ ᱱᱟ
ᱱᱤᱛᱚᱜ ᱵᱮᱱ ᱟᱸᱡᱚᱢ ᱫᱟ?
ᱟᱪᱪᱷᱟ ᱜᱚ ᱦᱮᱸ ᱱᱤᱛᱚᱜ ᱢᱟᱞᱤᱧ ᱟᱸᱡᱚᱢᱮᱫ ᱜᱮᱭᱟ᱾
ᱟᱪᱪᱷᱟ᱾ ᱟᱨ ᱱᱚᱦᱟᱱ
ᱟᱪᱪᱷᱟ ᱜᱚᱝᱠᱮ ᱦᱟᱯᱤ ᱦᱮᱸ ᱞᱟᱹᱭ ᱵᱤᱱ ᱜᱚᱝᱠᱮ᱾
ᱞᱟᱹᱭ ᱫᱟᱹᱧ ᱦᱟᱸᱜ ᱫᱟᱜ ᱡᱟᱹᱲᱤ ᱠᱚᱫᱚ ᱦᱟᱸᱜ ᱵᱟᱭ ᱦᱩᱭᱩᱜ ᱠᱟᱱᱟ ᱡᱤᱡᱮ ᱜᱮ᱾ ᱡᱤᱭᱥᱮᱠᱤ ᱟᱞᱮ ᱥᱮᱱ ᱫᱚ ᱦᱟᱸᱜ ᱫᱟᱜ ᱡᱟᱹᱲᱤ ᱠᱚᱫᱚ ᱵᱟᱭ ᱦᱩᱭᱩᱜ ᱠᱟᱱᱟ ᱚᱱᱟ ᱠᱷᱟᱹᱛᱤᱨ ᱦᱟᱸᱜ ᱪᱟᱥᱼᱵᱟᱥ ᱫᱚᱦᱟᱸᱜ ᱵᱟᱭ ᱦᱩᱭ ᱠᱟᱱᱟ᱾ ᱟᱯᱮ ᱥᱮᱱ ᱛᱟᱦᱚᱞᱮ ᱫᱟᱜ ᱡᱟᱹᱲᱤ ᱠᱚᱫᱚ ᱦᱩᱭᱩᱜ ᱠᱟᱱᱟ ᱥᱮ ᱵᱟᱝ ᱜᱮ?
ᱵᱟᱝᱟ ᱜᱚᱝᱠᱮ ᱟᱞᱮ ᱥᱮᱫ ᱢᱟ ᱥᱮᱨᱚᱠᱚᱢ ᱫᱟᱜ ᱡᱟᱹᱲᱤ ᱠᱚᱢᱟ ᱵᱟᱹᱱᱩᱜ ᱟᱠᱟᱫᱟ ᱱᱤᱭᱟᱹ ᱜᱷᱟᱹᱲᱤᱠ ᱫᱚ᱾ ᱢᱟᱱᱮ ᱠᱷᱩᱵ ᱜᱮ ᱫᱟᱜ ᱡᱟᱹᱲᱤ ᱦᱩᱭᱩᱜ ᱠᱟᱱ ᱨᱮᱦᱚᱸ ᱢᱟᱱᱮ ᱠᱷᱩᱵ ᱜᱮ ᱠᱚᱢ ᱟᱨᱠᱤ᱾ ᱢᱟᱱᱮ ᱪᱟᱥ ᱵᱟᱥ ᱨᱮᱢᱟ ᱫᱟᱜ ᱜᱮ ᱵᱟᱝ ᱛᱚᱸᱵᱟ ᱫᱟᱲᱮᱭᱟᱜ ᱠᱟᱱᱟ ᱢᱟᱱᱮ ᱟᱵᱚ ᱵᱟᱹᱫᱽ ᱠᱷᱮᱛ ᱠᱚᱨᱮᱜ᱾
ᱟᱪᱪᱷᱟ ᱟᱪᱪᱷᱟ᱾ ᱦᱮᱸ ᱟᱞᱮᱭᱟᱜ ᱦᱚᱸ ᱚᱝᱠᱟ ᱜᱮ ᱦᱟᱸᱜ ᱚᱵᱚᱥᱛᱟ ᱢᱮᱱᱟᱜ ᱟᱠᱟᱫᱟ ᱟᱫᱚ ᱦᱟᱸᱜ ᱟᱞᱮ ᱥᱮᱫ ᱫᱚ ᱦᱟᱱᱟ ᱠᱮᱱᱮᱞ ᱫᱟᱜ ᱠᱚ ᱢᱮᱱᱟᱜ ᱠᱷᱟᱹᱛᱤᱨ ᱛᱮ ᱦᱟᱸᱜ ᱡᱟᱹᱥᱛᱤ ᱨᱚᱦᱚᱭ ᱨᱚᱦᱚᱭ ᱫᱚ ᱠᱚᱫᱚ ᱠᱤᱪᱷᱩ ᱠᱤᱪᱷᱩ ᱦᱚᱲᱟᱜ ᱫᱚ ᱦᱩᱭ ᱠᱟᱱᱟ᱾ ᱠᱤᱪᱷᱩ ᱠᱤᱪᱷᱩ ᱦᱚᱲ ᱫᱚ ᱠᱚ ᱨᱚᱦᱚᱭ ᱦᱚᱸᱠᱚ ᱪᱟᱵᱟ ᱵᱟᱲᱟ ᱠᱟᱫᱟ, ᱢᱟᱱᱮ ᱟᱞᱮ ᱫᱚ ᱚᱱᱮ ᱟᱥᱟᱲ ᱯᱳᱭᱞᱳ ᱟᱥᱟᱲ ᱥᱮᱱ ᱠᱷᱚᱱᱟᱜ ᱜᱮ ᱦᱟᱸᱜ ᱠᱤᱪᱷᱩ ᱠᱤᱪᱷᱩ ᱫᱚ ᱦᱟᱸᱜ ᱨᱚᱦᱚᱭ ᱵᱟᱲᱟ ᱟᱠᱟᱜ ᱜᱮᱭᱟ ᱠᱚ ᱚᱝᱠᱟ ᱛᱚᱞᱟ ᱫᱚ ᱦᱟᱸᱜ ᱢᱟᱲᱟᱝ ᱧᱚᱜ ᱠᱚ ᱛᱚᱞᱟ ᱛᱟᱦᱮᱸᱱ ᱜᱮᱭᱟ ᱢᱟᱱᱮ ᱚᱝᱠᱟ ᱠᱮᱱᱮᱞ ᱫᱟᱜ ᱠᱚᱛᱮ ᱛᱚ᱾ ᱟᱫᱚ ᱱᱚᱜᱼᱚᱭ ᱛᱚ ᱥᱚᱢᱚᱭ ᱨᱮ ᱡᱩᱫᱤ ᱦᱟᱸᱜ ᱵᱟᱝᱞᱮ ᱪᱟᱥ ᱫᱟᱲᱮ ᱭᱟᱜ ᱢᱮᱱᱠᱷᱟᱱ ᱟᱨᱚ ᱦᱟᱸᱜ ᱛᱩᱲᱤ ᱠᱚ, ᱠᱷᱚᱥᱞᱟ ᱠᱚ, ᱟᱨᱚ ᱦᱟᱸᱜ ᱯᱚᱨᱮ ᱱᱚᱣᱟ ᱠᱚ ᱪᱟᱵᱟ ᱠᱟᱛᱮᱫ ᱦᱩᱲᱩ ᱤᱨ ᱠᱟᱛᱮᱫ ᱟᱨᱚᱞᱮ ᱥᱤ ᱛᱟᱦᱚᱞᱮ ᱟᱨᱚ ᱠᱷᱚᱥᱞᱟ ᱠᱚᱞᱮ ᱪᱟᱥᱟ ᱪᱷᱚᱞᱟ ᱠᱚ ᱚᱱᱟ ᱠᱚ ᱵᱟᱭ ᱜᱟᱱᱚᱜᱼᱟ ᱥᱮ ᱚᱱᱟ ᱠᱚ ᱦᱚᱸ ᱛᱚ ᱴᱟᱭᱤᱢ ᱠᱚ ᱡᱩᱫᱤ ᱪᱟᱵᱟ ᱜᱚᱫᱚᱜᱼᱟ ᱵᱟᱝ ᱜᱟᱱᱚᱜᱼᱟ ᱥᱮ ᱦᱮᱸ ᱵᱟᱝ? ᱛᱟᱦᱚᱞᱮ ᱟᱯᱮ ᱥᱮᱱ ᱫᱚ ᱪᱮᱫ ᱪᱮᱫ ᱠᱚᱯᱮ ᱪᱟᱥ ᱜᱮᱭᱟ?
ᱟᱪᱪᱷᱟ ᱜᱚᱝᱠᱮ ᱟᱞᱮ ᱥᱮᱫ ᱢᱟᱞᱮ ᱪᱟᱥᱮᱫ ᱜᱮᱭᱟ, ᱡᱮ ᱨᱚᱠᱚᱢ ᱠᱤ ᱟᱸᱡᱚᱢ ᱫᱟᱲᱮᱭᱟᱜᱼᱟ ᱵᱤᱱ ᱯᱚᱴᱚᱞ ᱠᱚ, ᱡᱷᱤᱸᱜᱟᱹ ᱠᱚ, ᱟᱨ ᱮᱢᱚᱱ ᱠᱤ ᱵᱮᱸᱜᱟᱲ ᱠᱚ, ᱟᱨ ᱢᱮᱱᱟᱜᱼᱟ ᱤᱭᱟᱹ ᱢᱮᱱᱟᱜᱼᱟ ᱡᱟᱦᱟᱸ ᱠᱚ ᱢᱮᱛᱟᱜ ᱠᱟᱱᱟ ᱵᱚᱨᱵᱚᱴᱤ ᱠᱚ,
ᱚᱱᱟ ᱠᱚᱜᱮ ᱜᱚᱝᱠᱮ᱾
ᱥᱤᱛᱩᱝ ᱫᱤᱱ ᱫᱚ ᱦᱟᱸᱜ ᱡᱟᱥᱛᱤ ᱠᱟᱛᱮ ᱦᱟᱸᱜ ᱫᱚᱠᱚ ᱪᱟᱥ ᱜᱮᱭᱟ᱾ ᱦᱮᱞᱳᱣ ᱾